ᱦᱮᱞᱳ ᱦᱮᱞᱳ
ᱦᱮᱞᱳ
ᱦᱮᱞᱳ ᱦᱮᱸ ᱜᱚᱝᱠᱮ ᱟᱸᱡᱚᱢᱚᱜ ᱠᱟᱱᱟ᱾
ᱦᱳᱭ ᱜᱚᱝᱠᱮ ᱴᱷᱤᱠ ᱜᱤ ᱟᱸᱡᱚᱢᱚᱜ ᱠᱟᱱ ᱛᱟᱵᱮᱱᱟ ᱟᱨ ᱟᱹᱞᱤᱧᱟᱜ ᱪᱮᱫ ᱞᱮᱠᱟ ᱵᱮᱱ ᱟᱸᱡᱚᱢ ᱫᱟ᱾
ᱦᱮᱸ ᱱᱤᱛᱚᱜ ᱫᱚ ᱴᱷᱤᱠ ᱜᱤᱭᱟ ᱢᱮᱱ ᱠᱷᱟᱱ ᱟᱸᱡᱚᱢᱚᱜ ᱠᱟᱱ ᱜᱮᱭᱟ ᱱᱤᱛᱚᱜ ᱫᱚ ᱵᱷᱟᱜᱤ ᱜᱮ᱾
ᱴᱷᱤᱠ ᱴᱷᱤᱠ ᱡᱚᱦᱟᱨ ᱜᱮ ᱛᱚ, ᱪᱮᱫ ᱞᱮᱠᱟ ᱢᱚᱡᱽ ᱵᱟᱲᱟ ᱜᱮᱭᱟ ᱵᱮᱱ᱾
ᱦᱳᱭ ᱜᱚᱝᱠᱮ ᱢᱚᱡᱽ ᱵᱟᱲᱟ ᱜᱮ ᱟᱹᱵᱤᱱ ᱜᱮ ᱞᱤᱟᱹᱭ ᱵᱤᱱ ᱪᱤᱫᱠᱟ ᱢᱚᱡᱽ ᱜᱮ
ᱦᱳᱭ ᱟᱹᱞᱤᱧ ᱦᱚᱸ ᱱᱟᱯᱟᱭ ᱵᱟᱲᱟ ᱜᱮ ᱪᱟᱸᱫᱚ ᱵᱟᱵᱟ‌ ᱟᱜ ᱟᱥᱤᱨᱵᱟᱫᱽ ᱛᱮ ᱟᱨ ᱥᱟᱶ ᱠᱚᱨᱮᱱ ᱚᱲᱟᱜ ᱠᱚᱨᱮᱱ ᱦᱚᱸ ᱱᱟᱯᱟᱭ ᱵᱟᱲᱟ ᱜᱮ ᱢᱮᱱᱟᱜ ᱞᱮᱭᱟ᱾
ᱦᱳᱭ ᱜᱚᱝᱠᱮ ᱱᱟᱯᱟᱭ ᱠᱟᱛᱷᱟ ᱜᱮ ᱜᱚᱝᱠᱮ ᱛᱚ ᱪᱮᱫ ᱠᱚᱢ ᱪᱤᱠᱟᱹ ᱵᱟᱲᱟᱭ ᱫᱟ
ᱱᱤᱛᱚᱜ ᱫᱚ ᱜᱚᱝᱠᱮ ᱪᱮᱫ ᱠᱚ ᱢᱮᱱᱟ ᱛᱷᱚᱲᱟ ᱡᱤᱨᱟᱹᱣ ᱵᱟᱲᱟᱣ ᱠᱟᱱᱟ ᱞᱤᱧ᱾ ᱚᱲᱟᱜ ᱠᱷᱚᱱᱟᱜ ᱢᱤᱫ ᱵᱟᱨ ᱠᱟᱹᱢᱤ ᱛᱟᱦᱮᱸ ᱠᱟᱱᱟ ᱟᱫᱚ ᱠᱟᱹᱢᱤ ᱥᱟᱹᱛ ᱵᱟᱲᱟ ᱠᱟᱛᱮᱜ ᱡᱤᱨᱟᱹᱣ ᱵᱟᱲᱟ ᱦᱩᱭ ᱠᱟᱱᱟ᱾
ᱚ ᱜᱚᱝᱠᱮ ᱟᱪᱪᱷᱟ
ᱟᱫᱚ ᱡᱤᱨᱟᱹᱣ ᱵᱟᱲᱟᱛᱮ ᱪᱮᱜ ᱠᱟᱹᱢᱤ ᱢᱮᱱᱟᱜᱼᱟ ᱚᱱᱟ ᱜᱮ ᱦᱟᱸᱜ ᱧᱮᱞ ᱡᱩᱛᱟ᱾ ᱛᱚ, ᱟᱵᱮᱱ ᱜᱮ ᱦᱟᱸᱜ ᱪᱮᱜ ᱵᱮᱱ ᱪᱤᱠᱟ ᱵᱟᱲᱟᱭ ᱫᱟ᱾
ᱟᱹᱞᱤᱧ ᱦᱚᱸ ᱜᱚᱝᱠᱮ ᱢᱟᱴᱷ ᱥᱮᱫ ᱯᱷᱩᱴᱵᱚᱞ ᱠᱷᱮᱞ ᱞᱤᱧ ᱪᱟᱞᱟᱣ ᱞᱮᱱᱟ᱾ ᱟᱫᱚ ᱦᱚᱸᱜ-ᱚᱭ ᱨᱩᱣᱟᱹᱲ ᱵᱟᱲᱟ ᱠᱟᱛᱮᱜ ᱛᱩᱯᱩ ᱵᱟᱲᱟ ᱠᱟᱛᱮᱫ᱾ ᱦᱮᱸ ᱫᱩᱲᱩᱵ ᱦᱩᱭ ᱠᱟᱱᱟ ᱟᱨᱠᱤ
ᱟᱪᱪᱷᱟ
ᱦᱳᱭ ᱜᱚᱝᱠᱮ ᱫᱤᱭᱮ ᱜᱚᱝᱠᱮ ᱢᱟᱴᱷ ᱥᱮᱫ ᱵᱤᱱ ᱪᱟᱞᱟᱣ ᱞᱮᱱᱟ ᱵᱤᱱ ᱦᱚᱸ ᱥᱮ ᱪᱮᱫ
ᱚ ᱦᱚ ᱦᱩᱸ ᱢᱮᱱᱮᱫ ᱠᱟᱱᱟᱞᱤᱧ ᱡᱚᱢ ᱦᱚᱸ ᱡᱚᱢ ᱵᱟᱲᱟ ᱠᱮᱫᱟ ᱵᱮᱱ ᱫᱟᱠᱟ ᱩᱛᱩ
ᱟᱨ ᱟᱹᱣᱨᱤ ᱜᱚᱝᱠᱮ ᱮᱠᱷᱚᱱᱳ ᱡᱚᱢ ᱦᱩᱭᱩᱜ ᱜᱮᱭᱟ ᱠᱟᱹᱴᱤᱡ ᱵᱤᱞᱚᱢ ᱠᱟ
ᱦᱳᱭ ᱦᱳᱭ ᱦᱳᱭ ᱦᱳᱭ ᱛᱚᱵᱮ ᱜᱚᱝᱠᱮ ᱟᱯᱮᱥᱮᱫ ᱫᱚ ᱢᱟᱱᱮ ᱫᱟᱜ ᱡᱟᱹᱲᱤ ᱠᱚᱫᱚ ᱪᱮᱫ ᱞᱮᱠᱟ
ᱜᱚᱝᱠᱮ ᱦᱚᱸᱜ-ᱚᱭ ᱵᱟᱨ ᱯᱮ ᱫᱤᱱ ᱫᱚ ᱫᱟᱜ ᱫᱚ ᱟᱹᱣᱨᱤ ᱮᱠᱷᱚᱱᱳ ᱟᱣᱨᱤ ᱡᱚᱨᱚᱭ ᱜᱮᱭᱟᱭ ᱟᱨᱠᱤ ᱵᱟᱨ ᱯᱮ ᱫᱤᱱ ᱫᱚ ᱜᱚᱨᱚᱢ ᱜᱮ ᱫᱚᱦᱚ ᱟᱠᱟᱫᱟᱭ ᱥᱤᱛᱩᱝᱮ ᱫᱚᱦᱚ ᱠᱟᱫᱟᱭ ᱟᱨᱚ ᱛᱤᱥᱚᱜ ᱫᱟᱜ ᱡᱟᱹᱯᱩᱫ ᱜᱮᱛᱚ ᱫᱤᱱ ᱠᱟᱱᱟ᱾ ᱛᱤᱥᱦᱚ ᱟᱨ ᱚᱠᱚᱭᱟᱜ ᱞᱟᱹᱭ ᱛᱚ ᱴᱷᱤᱠ ᱵᱟᱝ ᱜᱟᱱᱚᱜ-ᱟ ᱦᱩᱸ ᱜᱚᱝᱠᱮ ᱛᱟᱦᱞᱮ ᱟᱯᱮ ᱥᱮᱫ ᱫᱚ ᱪᱮᱫᱠᱟ ᱢᱟᱱᱮ ᱱᱤᱛᱳᱷ ᱪᱮᱫᱠᱟ ᱫᱟᱜ ᱠᱚ ᱱᱤᱛᱳᱜ ᱪᱮᱫᱠᱟ ᱢᱟᱱᱮ ᱫᱟᱜ ᱠᱚ ᱦᱩᱭᱩᱜ ᱠᱟᱱᱟ ᱥᱮ ᱥᱤᱛᱩᱝ ᱜᱮ ᱥᱤᱛᱩᱝ ᱫᱟᱭ ᱱᱤᱛᱚᱜ ᱫᱚ
ᱦᱮᱸ ᱛᱮᱦᱮᱧ ᱢᱟᱭ ᱥᱤᱛᱩᱝ ᱞᱮᱫ ᱜᱮᱭᱟ ᱦᱚᱞᱟ ᱦᱚᱸ ᱛᱷᱚᱲᱟ ᱜᱟᱱᱮ ᱫᱟᱜ ᱠᱮᱫᱟ ᱵᱟᱫᱽ ᱵᱟᱠᱤ ᱢᱟᱭ ᱥᱤᱛᱩᱝ ᱜᱮ ᱛᱟᱦᱮᱸ ᱠᱟᱱᱟ ᱛᱚ ᱚᱱᱟ ᱵᱟᱨ ᱫᱤᱱ ᱞᱟᱦᱟ ᱫᱚ ᱢᱟᱱᱮ ᱫᱟᱜ ᱵᱟᱲᱟ ᱞᱮᱫ ᱜᱮᱭᱟᱭ ᱟᱨ ᱫᱟᱜ ᱵᱟᱲᱟ ᱠᱟᱛᱮᱫ ᱛᱷᱚᱲᱟ ᱢᱟᱱᱮ ᱢᱚᱱ ᱠᱚ ᱢᱚᱸᱡᱽᱜᱤ ᱵᱩᱡᱷᱟᱹᱣ ᱵᱟᱲᱟ ᱞᱮᱱᱟ ᱪᱮᱫᱟᱜ ᱥᱮ ᱟᱵᱚᱣᱟᱜ ᱥᱤᱡᱮᱱ ᱠᱟᱱᱟ ᱦᱩᱲᱩ ᱨᱚᱦᱚᱭ ᱜᱟᱹᱪᱷᱤ ᱠᱚᱦᱚᱸ ᱢᱟᱱᱮ ᱦᱟᱨᱟ ᱵᱟᱲᱟᱭᱮᱱ ᱛᱟᱵᱚᱱᱟ ᱞᱟᱹᱴᱩ ᱞᱟᱹᱴᱩ ᱱᱤᱛᱚᱜ ᱢᱟᱱᱮ ᱨᱚᱦᱚᱭ ᱚᱠᱛᱮ ᱢᱟᱱᱮ ᱨᱚᱦᱚᱭ ᱞᱮᱠᱟ ᱮᱱᱛᱮᱜ ᱨᱚᱦᱚᱭ ᱢᱟᱱᱮ ᱞᱮᱠᱟ ᱞᱮᱠᱟ ᱮᱱᱛᱮᱜ ᱦᱩᱭᱱᱟ
ᱡᱩᱫᱤ ᱢᱚᱡᱽ ᱛᱮ ᱫᱟᱜ ᱟᱹᱜᱚᱱ ᱠᱷᱟᱡ ᱛᱚᱵᱮ ᱠᱷᱮᱛ ᱠᱚ ᱞᱚᱥᱚᱫ ᱵᱟᱲᱟᱛᱮᱫ ᱟᱨᱟᱢ ᱥᱮᱫ ᱨᱚᱦᱚᱭ ᱢᱟᱱᱮᱜ-ᱟ ᱟᱨ ᱵᱤᱞᱚᱢ ᱠᱟᱛᱮᱫ ᱢᱟ ᱞᱟᱵᱷ ᱵᱟᱹᱱᱩᱜ-ᱟ ᱪᱮᱫᱟᱜ ᱥᱮ ᱛᱤᱱᱟᱹᱜ ᱵᱚᱱ ᱵᱤᱞᱢᱟ ᱛᱚ ᱞᱚᱥ ᱵᱚᱱ ᱯᱟᱲᱟᱜ-ᱟ ᱟᱛᱮ ᱥᱚᱢᱚᱭ ᱨᱮ ᱥᱚᱢᱚᱭ ᱨᱮ ᱵᱟᱝ ᱦᱩᱭ ᱞᱮᱱᱠᱷᱟᱡ ᱦᱚᱭᱛᱳ ᱠᱤᱪᱷᱩ ᱪᱮᱫ ᱞᱮᱠᱟ ᱪᱚᱝ ᱦᱚᱭᱛᱳ ᱦᱩᱲᱩ ᱢᱮᱱᱟᱜ-ᱟ ᱢᱤᱫᱵᱟᱨ ᱪᱟᱸᱜᱩ ᱪᱚᱝ ᱢᱟᱱᱮ ᱥᱚᱢᱚᱭ ᱨᱮ ᱵᱟᱝ ᱨᱚᱦᱚᱭ ᱞᱮᱠᱷᱟᱡ ᱢᱟᱱᱮ ᱫᱮᱨᱤ ᱞᱮᱱᱠᱷᱟᱡ ᱵᱟᱝ ᱦᱩᱭᱩᱜ-ᱟ ᱢᱚᱡᱽ ᱛᱮ ᱚᱱᱮᱚᱝᱠᱟ
ᱦᱳᱭ ᱜᱚᱝᱠᱮ ᱦᱳᱭ
ᱟᱨ ᱢᱤᱛ ᱵᱟᱨ ᱰᱮᱱ ᱵᱟᱰᱟᱭ ᱜᱮᱭᱟ ᱥᱟᱹᱨᱫᱤ ᱢᱟᱱᱮ ᱦᱮᱸ ᱥᱟᱹᱨᱫᱤ ᱦᱩᱲᱩ ᱨᱚᱦᱚᱭ ᱠᱟᱱᱟ ᱮᱱᱠᱷᱟᱱ ᱱᱤᱛᱚᱜ ᱫᱚ ᱟᱫᱚ ᱦᱟᱸᱜ ᱫᱟᱜ ᱵᱟᱹᱱᱩᱜ ᱠᱷᱟᱹᱛᱤᱨ ᱛᱮᱜᱮ ᱟᱭᱢᱟ ᱜᱮᱵᱚᱱ ᱟᱭᱢᱟ ᱦᱚᱲ ᱜᱮᱵᱚᱱ ᱵᱤᱞᱚᱢ ᱟᱠᱟᱫᱟ ᱟᱨ ᱵᱟᱠᱷᱟᱡ ᱥᱟᱹᱨᱫᱤ ᱦᱩᱲᱩ ᱨᱚᱦᱚᱭ ᱠᱟᱱᱟ ᱥᱚᱢᱚᱭ ᱠᱟᱱᱟ
ᱜᱚᱝᱠᱮ ᱛᱟᱦᱚᱞᱮ ᱦᱩᱲᱩ ᱠᱚ ᱨᱚᱦᱚᱭ ᱢᱟᱱᱮ ᱮᱠᱫᱚᱢ ᱥᱮᱨᱢᱟ ᱫᱟᱜ ᱨᱮᱜᱮ ᱱᱤᱨᱵᱷᱚᱨ ᱜᱮᱭᱟ ᱥᱮ ᱮᱢᱱᱤ ᱟᱨᱚ ᱤᱭᱟᱹ ᱠᱚ ᱢᱮᱱᱟᱜ-ᱟ ᱥᱮᱞᱚ ᱠᱚ ᱥᱮ ᱥᱟᱵᱢᱟᱨᱥᱟᱞ ᱠᱚ ᱵᱮᱵᱚᱥᱛᱟ
ᱦᱳᱭ ᱜᱚᱝᱠᱮ ᱞᱟᱦᱟ ᱛᱮᱢᱟ ᱟᱞᱮ ᱢᱟ ᱠᱮᱱᱮᱞ ᱠᱚ ᱥᱮ ᱚᱱᱮ ᱡᱟᱹᱯᱟᱹᱭ ᱦᱟᱸᱜ ᱢᱮᱛᱟᱜ ᱠᱟᱱᱟ ᱚᱱᱟᱜᱮ ᱛᱟᱦᱮᱸ ᱠᱟᱱᱟ ᱛᱚᱵᱮ ᱚᱱᱟ ᱨᱮᱭᱟᱜ ᱫᱟᱜ ᱜᱮ ᱦᱤᱡᱩᱜ ᱠᱟᱱ ᱛᱟᱦᱮᱱᱟ ᱛᱚ ᱟᱭᱢᱟ ᱠᱟᱹᱯᱤ ᱫᱤᱱ ᱜᱮ ᱮᱛᱮ ᱫᱟᱜ ᱞᱮ ᱧᱟᱢ ᱵᱟᱲᱟ ᱠᱮᱫᱟ ᱥᱮ ᱚᱱᱟ ᱫᱟᱜ ᱛᱮ ᱦᱩᱲᱩ ᱠᱚᱞᱮ ᱨᱚᱦᱚᱭ ᱵᱟᱲᱟᱭᱮᱫ ᱠᱟᱱ ᱛᱟᱦᱮᱸᱱᱟ ᱛᱚ ᱠᱤᱪᱷᱩ ᱫᱤᱱ ᱞᱟᱦᱟ ᱢᱟᱱᱮ ᱵᱟᱸᱫᱷᱟᱞ ᱵᱚᱜᱚᱡᱱᱟ ᱵᱟᱸᱫᱷᱟᱞ ᱵᱚᱜᱚᱡ-ᱮᱱ ᱠᱷᱟᱡ ᱫᱚ ᱛᱮ ᱢᱤᱫᱴᱮᱱ ᱟᱹᱰᱤ ᱢᱟᱨᱟᱝ ᱜᱮ ᱥᱚᱢᱚᱥᱥᱟ ᱛᱮ ᱛᱮᱭᱟᱨ ᱮᱱᱟ ᱛᱚ ᱥᱚᱢᱚᱥᱟ ᱛᱮᱭᱟᱨᱮᱱ ᱠᱷᱟᱡ ᱚᱸᱰᱮ ᱢᱟᱱᱮ ᱟᱞᱮ ᱟᱵᱚᱨᱮᱱ ᱚᱠᱚᱭᱴᱟᱜ ᱠᱚ ᱢᱟᱱᱮ ᱫᱮᱥ ᱪᱟᱞᱟᱣᱮᱫ ᱠᱚ ᱩᱱᱠᱩ ᱛᱮᱞᱮ ᱱᱮᱦᱚᱨ ᱡᱚᱦᱟᱨ ᱵᱟᱲᱟ ᱠᱮᱫᱟ ᱟᱫᱚ ᱛᱤᱱᱟᱹᱜ ᱜᱟᱱ ᱪᱚᱝ ᱦᱟᱸᱜ ᱠᱚ ᱠᱟᱹᱢᱤ ᱜᱚᱫᱟ ᱛᱚᱵᱮ ᱵᱟᱝ ᱥᱟᱹᱛ ᱵᱟᱲᱟ ᱟᱠᱟᱱᱟ ᱦᱟᱸᱜ ᱛᱚᱵᱮ ᱮᱱᱦᱚᱸ ᱯᱟᱥᱮ ᱢᱤᱫ ᱵᱟᱨ ᱵᱚᱪᱷᱚᱨ ᱫᱚ ᱯᱟᱥᱮᱡ ᱡᱟᱹᱨᱩᱲᱟ ᱦᱟᱸᱜ ᱟᱨ ᱡᱩᱫᱤ ᱢᱚᱡᱽ ᱛᱮᱠᱚ ᱠᱟᱹᱢᱤ ᱠᱷᱟᱡ ᱫᱚ ᱩᱥᱟᱹᱨᱟ ᱛᱮᱜᱮ ᱦᱩᱭᱩᱜᱼᱟ ᱛᱚᱵᱮ ᱚᱱᱟ ᱵᱚᱜᱼᱚᱡ ᱠᱟᱱ ᱚᱠ ᱛᱚ ᱠᱷᱚᱱ ᱫᱚ ᱢᱟᱱᱮ ᱟᱞᱮ ᱫᱚ ᱥᱮᱨᱢᱟ ᱫᱟᱜ ᱨᱮᱜᱮᱞᱮ ᱱᱤᱨᱵᱷᱚᱨ ᱠᱟᱱᱟ ᱦᱟᱸ ᱟᱨ ᱚᱠᱚᱭ ᱠᱚᱣᱟᱜ ᱪᱚᱝ ᱦᱚᱭᱛᱳ ᱥᱳᱞᱟᱨ ᱥᱮ ᱢᱚᱴᱚᱨ ᱢᱮᱱᱟᱜᱼᱟ ᱚᱱᱟ ᱠᱚ ᱵᱮᱵᱚᱦᱟᱨᱫᱟ ᱛᱚ ᱟᱲᱮ ᱫᱚᱦᱟᱜ ᱵᱟᱹᱱᱩᱜ ᱛᱟᱞᱮᱭᱟ ᱛᱚᱵᱮ ᱟᱞᱮᱭᱟᱜ ᱢᱤᱫᱴᱮᱱ ᱢᱚᱴᱚᱨ ᱛᱟᱦᱮᱸ ᱠᱟᱱ ᱠᱷᱟᱹᱛᱤᱨ ᱛᱮ ᱢᱟᱱᱮ ᱢᱤᱫᱴᱮᱱ ᱚᱱᱠᱟᱜᱼᱮ ᱛᱤᱱᱟᱹᱜ ᱦᱮᱸ ᱜᱟᱹᱪᱷᱤ ᱢᱟᱱᱮ ᱯᱮᱭᱟ ᱠᱷᱮᱛ ᱜᱟᱱ ᱫᱟᱫᱟ ᱮᱱᱛ ᱢᱟᱱᱮ ᱞᱚᱥᱚᱫ ᱠᱟᱛᱮᱜ ᱟᱯᱷᱚᱨ ᱵᱟᱲᱟ ᱠᱮᱫᱟᱭ ᱛᱚᱵᱮ ᱚᱱᱟ ᱠᱷᱟᱹᱛᱤᱨ ᱛᱮ ᱛᱷᱚᱲᱟ ᱟᱞᱜᱼᱟ ᱧᱚᱜ ᱮᱱᱟ ᱟᱨ ᱵᱟᱝᱠᱷᱟᱱ ᱫᱚ ᱥᱮᱨᱢᱟ ᱫᱟᱜ ᱫᱚ ᱢᱟᱱᱮ ᱛᱷᱚᱲᱟ ᱢᱩᱥᱠᱤᱞ ᱧᱚᱜ ᱜᱮ ᱛᱟᱦᱮᱸ ᱠᱚᱜᱼᱟ
ᱦᱳᱭ ᱦᱳᱭ ᱥᱮᱨᱢᱟ ᱫᱟᱜ ᱦᱚᱸᱛᱚ ᱵᱤᱞᱚᱢᱫᱟᱭ
ᱦᱳᱭ ᱦᱳᱭ ᱟᱯᱮ ᱟᱯᱮᱥᱮᱫ ᱦᱟᱸᱜ ᱪᱮᱫ ᱞᱮᱠᱟ ᱯᱮ ᱨᱚᱦᱚᱭ ᱵᱟᱲᱟ ᱠᱮᱫᱟ
ᱟᱞᱮᱥᱮᱫ ᱫᱚ ᱨᱚᱦᱚᱭ ᱫᱚ ᱟᱨᱤᱭᱟ ᱠᱱᱳ ᱨᱚᱦᱚᱭ ᱠᱚᱫᱚ ᱟᱹᱣᱨᱤᱜᱮ ᱦᱩᱭᱩᱜᱼᱟ ᱟᱨ ᱫᱟᱜ ᱠᱚᱫᱚ ᱛᱮᱢᱚᱱ ᱫᱚ ᱱᱚᱛᱮ ᱨᱮᱫᱚ ᱟᱫᱚ ᱚᱱᱠᱟ ᱚᱥᱩᱵᱤᱫᱟ ᱫᱚ ᱵᱟᱝ ᱯᱟᱲᱟᱜ ᱜᱮᱭᱟ ᱟᱨᱠᱤ
ᱟᱪᱪᱷᱟ
ᱯᱩᱠᱷᱨᱤ ᱦᱚᱸ ᱟᱭᱢᱟ ᱜᱮ ᱢᱮᱱᱟᱜ ᱛᱟᱞᱮᱭᱟ᱾ ᱟᱹᱛᱩ ᱠᱚᱨᱮ ᱫᱚ ᱟᱨ ᱤᱭᱟᱹ ᱱᱚᱶᱟ ᱥᱟᱢ ᱢᱟᱨᱥᱟᱞ ᱠᱚᱦᱚᱸ ᱢᱤᱱᱤ ᱠᱚᱦᱚᱸ ᱟᱫᱚ ᱢᱮᱥᱤᱱ ᱛᱮ ᱪᱟᱹᱞᱩ ᱞᱮᱠᱷᱟᱱ ᱚᱱᱟ ᱠᱚᱦᱚᱸ ᱟᱭᱢᱟ ᱜᱮ ᱢᱮᱱᱟᱜᱼᱟ ᱟᱫᱚ ᱫᱟᱜ ᱨᱮᱱᱟᱜ ᱫᱚ ᱛᱮᱢᱚᱱ ᱫᱚ ᱚᱱᱠᱟ ᱚᱥᱩᱵᱤᱫᱷᱟ ᱫᱚ ᱵᱟᱝ ᱦᱳᱭᱳᱜ ᱢᱟ ᱟᱨ ᱵᱟᱝ ᱦᱳᱭᱳᱜ ᱜᱮᱭᱟ ᱟᱫᱚ ᱪᱟᱥ ᱵᱟᱥ ᱠᱚ ᱟᱫᱚ ᱮᱠᱷᱚᱱᱚ ᱟᱣᱨᱤ ᱢᱟᱱᱮ ᱛᱚᱞᱟ ᱫᱚ ᱟᱣᱨᱤ ᱜᱤᱲᱤ ᱦᱩᱭᱩᱜᱭᱼᱟ
ᱟᱪᱪᱷᱟ ᱴᱷᱤᱠ
ᱜᱚᱝᱠᱮ ᱛᱟᱦᱞᱮ ᱟᱯᱮ ᱦᱮᱸ ᱞᱟᱹᱭ ᱵᱤᱱ
ᱦᱮᱸ ᱟᱵᱮᱱ ᱜᱤ ᱪᱮᱫ ᱵᱮᱱ ᱞᱟᱹᱭᱮᱫ ᱠᱟᱱ ᱛᱟᱦᱮᱱᱟ
ᱞᱮᱤᱧ ᱛᱟᱦᱚᱞᱮ ᱪᱮ ᱪᱮ ᱚᱠᱟ ᱚᱠᱟ ᱦᱩᱲᱩ ᱠᱚᱯᱮ ᱨᱚᱦᱚᱭ ᱜᱮᱭᱟ ᱵᱤᱱ?
ᱟᱞᱮᱫᱚ ᱜᱚᱝᱠᱮ ᱤᱭᱟᱹ ᱠᱚᱞᱮ ᱨᱚᱦᱚᱭᱟ ᱢᱟᱱᱮ ᱵᱟᱹᱞᱤᱧ ᱵᱟᱰᱟᱭ ᱪᱟ ᱵᱟ ᱦᱩᱲᱩ ᱠᱚᱨᱮᱱᱟᱜ ᱧᱩᱛᱩᱢ ᱮᱱᱦᱚ ᱟᱸᱡᱚᱢ ᱵᱟᱲᱟ ᱠᱟᱫᱟ ᱟᱹᱞᱤᱧ ᱫᱟᱫᱟ ᱥᱮ ᱵᱟᱷᱩ ᱛᱤᱠᱤᱱᱟᱜ ᱢᱚᱪᱟᱨᱮ, ᱛᱚ ᱨᱚᱧᱡᱤᱛ ᱦᱚᱸ ᱛᱟᱦᱮᱱ ᱜᱮᱭᱟ ᱨᱚᱧᱡᱤᱛ ᱦᱩᱲᱩ᱾ ᱫᱩᱛ ᱠᱚᱞᱚᱢ ᱤᱱᱟᱹ ᱠᱟᱛᱮᱫ ᱪᱟᱭᱱᱟ ᱦᱩᱲᱩ ᱦᱚᱸ ᱯᱟᱞᱮ ᱠᱚ ᱢᱮᱛᱟᱜ ᱠᱟᱱᱟᱜ ᱵᱟᱝ ᱫᱚ ᱪᱮᱫ ᱞᱮᱠᱟᱱᱟᱜ ᱵᱟᱝ ᱧᱮᱞᱚᱜ ᱱᱤᱭᱟᱹᱛᱮ ᱞᱟᱞ ᱵᱤᱦᱟᱨᱤ ᱵᱟᱝᱫᱚ ᱪᱮᱫᱼᱟ ᱵᱟᱝᱫᱚ ᱵᱤᱦᱟᱨᱤ ᱜᱮ ᱦᱟᱜ ᱠᱚ ᱢᱮᱛᱟᱜ ᱠᱟᱱ, ᱛᱚ ᱡᱟᱭᱦᱳᱠ ᱟᱹᱞᱤᱧᱟᱜ ᱩᱱᱟᱹᱜ ᱜᱮᱭᱟᱱ ᱫᱚ ᱵᱟᱹᱱᱩᱜᱼᱟ ᱚᱱᱟ ᱠᱚ ᱵᱤᱥᱚᱭ ᱛᱮ, ᱟᱫᱚ ᱚᱠᱚᱭ ᱠᱚ ᱛᱮᱠᱚ ᱠᱟᱨᱵᱟᱨ ᱠᱟᱱᱟ ᱛᱚ ᱩᱱᱠᱩ ᱜᱮ ᱵᱮᱥ ᱠᱚ ᱵᱟᱰᱟᱭᱟ ᱛᱚ ᱟᱹᱞᱤᱧ ᱫᱚ ᱮᱱᱛᱮᱫ ᱚᱱᱟ ᱤᱭᱟᱹ ᱨᱮᱦᱟᱸᱜ ᱫᱚ ᱡᱩᱫᱤ ᱦᱚᱸ ᱥᱚᱢᱚᱭ ᱨᱮ ᱥᱚᱢᱚᱭ ᱨᱮᱞᱤᱧ ᱜᱚᱲᱚ ᱠᱟᱜ ᱠᱚ ᱨᱮᱦᱚᱸ ᱛᱚᱵᱮ ᱩᱱᱟᱹᱜ ᱵᱟᱰᱟᱭ ᱫᱚᱦᱟᱸᱜ ᱵᱟᱹᱱᱩᱜᱼᱟ᱾
ᱦᱳᱭ ᱢᱟᱨᱟᱝ ᱦᱚᱲ ᱠᱚ ᱢᱮᱱᱟᱜ ᱠᱚᱣᱟ ᱚᱲᱟᱜ ᱨᱮᱛᱚ ᱟᱫᱚ ᱩᱱᱠᱩ ᱠᱚ
ᱛᱚ ᱵᱟᱰᱟᱭ ᱫᱚ ᱵᱟᱹᱱᱩᱜᱼᱟ᱾ ᱛᱚᱵᱮ ᱜᱚᱝᱠᱮ ᱟᱯᱮ ᱥᱮᱫ ᱫᱚ ᱩᱛᱩ ᱡᱤᱱᱤᱥ ᱠᱚᱫᱚ ᱪᱮᱫ ᱠᱚᱯᱮ ᱪᱟᱥ ᱵᱟᱲ ᱟᱠᱟᱫ ᱛᱟᱵᱚᱱᱟ ᱦᱟᱸᱜ?
ᱩᱛᱩ ᱡᱤᱱᱤᱥ ᱠᱚᱫᱚ ᱟᱞᱮ ᱜᱚᱝᱠᱮ ᱫᱚ, ᱤᱭᱟᱹ ᱫᱚ ᱦᱲᱩ ᱜᱮ ᱟᱨᱠᱤ ᱵᱮᱥᱤ ᱪᱟᱥ ᱦᱩᱭᱩᱜᱼᱟ ᱩᱛᱩ ᱡᱤᱱᱤᱥ ᱠᱚᱫᱚ ᱟᱫᱚ, ᱠᱤᱪᱷᱩ ᱫᱟᱫᱟᱛᱟᱠᱚ ᱢᱮᱱᱟᱜ ᱠᱚᱣᱟ ᱩᱱᱠᱩ ᱜᱮᱠᱚ ᱪᱟᱥ ᱵᱟᱲᱟᱭᱟ᱾ ᱚᱱᱮ ᱨᱟᱵᱟᱝ ᱫᱤᱱ ᱠᱚᱨᱮ ᱜᱮ ᱤᱭᱟᱹ ᱪᱟᱥ ᱵᱟᱲᱟᱭ ᱜᱮᱭᱟ ᱠᱚ᱾
ᱦᱳᱭ
ᱚᱱᱠᱟ ᱵᱟᱝᱠᱷᱟᱱ ᱫᱚ ᱛᱮᱢᱚᱱ ᱫᱚ ᱳᱭ ᱦᱩᱲᱩ ᱜᱮ ᱵᱟᱨᱚᱢᱟᱥ
ᱟᱪᱪᱷᱟ ᱟᱪᱪᱷᱟ ᱦᱩᱲᱩ ᱢᱟ ᱡᱟᱹᱨᱩᱲ ᱵᱚᱱ ᱜᱮᱭᱟ᱾ ᱦᱩᱲᱩ ᱢᱟ ᱡᱟᱹᱨᱩᱲ ᱵᱚᱱ ᱜᱮ ᱟᱨ ᱦᱩᱲᱳ ᱡᱩᱫᱤ ᱚᱱᱮᱠᱚ ᱢᱮᱱᱟ ᱮᱠᱮᱱ ᱩᱛᱩ ᱡᱤᱱᱤᱥ ᱛᱮᱫᱚ ᱵᱟᱵᱚᱱ ᱡᱚᱢ ᱠᱟᱛᱮᱫ ᱫᱚ ᱵᱟᱵᱚᱱ ᱛᱟᱦᱮᱸᱱ ᱫᱟᱲᱮᱭᱟᱜᱼᱟ᱾ ᱛᱚᱵᱮ ᱦᱩᱲᱩ ᱥᱮ ᱪᱟᱣᱞᱮ ᱠᱷᱟᱱ ᱫᱚ ᱢᱟᱱᱮ ᱵᱟᱨ ᱥᱟᱝ ᱜᱟᱱ ᱩᱛᱩ ᱡᱩᱚᱫᱤ ᱵᱟᱵᱚᱱ ᱡᱚᱢᱟ, ᱛᱚ ᱟᱨᱟᱢ ᱥᱮ ᱡᱚᱢ ᱵᱟᱲᱟ ᱠᱟᱛᱮᱫ ᱦᱚᱸ ᱛᱟᱦᱮᱸ ᱠᱟᱛᱮ ᱟᱨᱟᱢ ᱥᱮ ᱦᱟᱱ ᱱᱟ ᱵᱚᱱ ᱠᱟᱹᱢᱤ ᱫᱟᱲᱮᱜᱼᱟ ᱛᱚ ᱦᱩᱲᱩ ᱫᱚ ᱢᱮᱱ ᱠᱟᱱᱟ ᱡᱚᱛᱚ ᱠᱷᱚᱱ ᱟᱫᱚ ᱮᱱ ᱦᱚᱸ ᱦᱩᱲᱩ ᱥᱟᱶ ᱥᱟᱶ ᱛᱮ ᱜᱚᱝᱠᱮ ᱢᱟᱱᱮ ᱟᱞᱮ ᱫᱚ ᱩᱛᱩ ᱡᱤᱱᱤᱥ ᱦᱚᱸᱞᱮ ᱢᱟᱱᱮ ᱟᱵᱟᱫ ᱜᱮᱭᱟ᱾ ᱪᱟᱥᱵᱟᱥ ᱜᱮᱭᱟᱞᱮ ᱛᱚ ᱡᱮᱞᱮᱠᱟ ᱵᱮᱱ ᱢᱮᱱ ᱵᱚᱨᱛᱚᱢᱟᱱ ᱥᱤᱡᱤᱱ ᱨᱮᱭᱟᱜ ᱢᱟᱱᱮ ᱡᱷᱟᱴᱟ ᱠᱚᱨᱮ ᱱᱟᱜ ᱠᱟᱠᱨᱚᱞ ᱢᱮᱱᱟᱜᱼᱟ᱾ ᱠᱩᱸᱫᱽᱨᱤ ᱠᱚᱻᱞᱮ ᱨᱚᱦᱚᱭ ᱵᱟᱲᱟᱣ ᱠᱟᱫᱟ ᱤᱱᱟᱹ ᱠᱟᱹ ᱛᱮᱜ ᱟᱻ ᱢᱟᱱᱮ ᱛᱟᱦᱮᱸ ᱛᱟᱦᱮᱸ ᱠᱩ ᱟᱨᱦᱚᱸ ᱢᱮᱱᱟᱜᱼᱟ ᱡᱷᱤᱸᱜᱟᱹ ᱠᱩ᱾ ᱵᱷᱮᱱᱰᱤ ᱠᱚ ᱟᱨᱚ ᱢᱤᱫ ᱵᱟᱨ ᱤᱭᱟᱹ ᱢᱮᱱᱟᱜ ᱛᱟᱞᱮᱭᱟ ᱥᱟᱹᱨᱩ ᱠᱩ᱾ ᱢᱟᱱᱮ ᱛᱮ ᱩᱛᱩ ᱡᱤᱱᱤᱥ ᱫᱚ ᱢᱟᱱᱮ ᱵᱟᱞᱮ ᱦᱚᱨᱚᱱᱚᱜᱼᱟ᱾ ᱟᱨ ᱪᱮᱫᱵᱮᱱ ᱢᱮᱱ ᱠᱮᱭᱟ? ᱟ ᱡᱚᱢ ᱥᱩᱢᱩᱝ ᱜᱮ ᱦᱟᱜ ᱞᱮ ᱪᱟᱥᱟ, ᱟᱹᱠᱷᱨᱤᱧ ᱥᱩᱢᱩᱝ ᱫᱚ ᱵᱟᱝ-ᱟ᱾ ᱟᱨ ᱟᱹᱠᱷᱨᱤᱧ ᱵᱟᱡᱟᱨ ᱛᱮ ᱤᱫᱤ ᱦᱚᱲ ᱦᱚᱸ ᱛᱮ ᱚᱱᱠᱟ ᱢᱟᱱᱮ ᱵᱟᱹᱱᱩᱜ ᱠᱚᱣᱟ ᱛᱚ, ᱵᱟᱹᱦᱩ ᱦᱚᱸ ᱵᱟᱭ ᱥᱚᱢᱚᱭᱚᱜᱼᱟ, ᱛᱚ ᱫᱟᱫᱟ ᱦᱚᱸ ᱠᱟᱹᱢᱤ ᱵᱮᱥᱛᱚ ᱟᱹᱞᱤᱧ ᱢᱟ ᱵᱟᱹᱞᱤᱧ ᱛᱟᱦᱮᱸᱱ ᱜᱮ᱾
ᱟᱪᱪᱷᱟ ᱢᱟᱱᱮ ᱟᱵᱤᱱ ᱫᱚ ᱚᱲᱟᱜ ᱠᱷᱚᱱ ᱵᱟᱭᱨᱮ ᱜᱮᱵᱤᱱ ᱛᱟᱦᱮᱸᱱ ᱜᱮᱭᱟ?
ᱦᱩᱻ ᱵᱟᱦᱮᱨ ᱨᱮᱜᱮ ᱢᱮᱱᱟᱜ ᱞᱤᱧᱟ᱾ ᱟᱫᱚ ᱡᱟᱭᱦᱳᱠ ᱟᱵᱚ ᱥᱟᱱᱛᱟᱞ ᱦᱚᱲ ᱦᱚᱯᱚᱱ ᱢᱟᱵᱚᱱ ᱵᱟᱰᱟᱭ ᱜᱮᱭᱟ? ᱠᱤᱪᱷᱩ ᱠᱤᱪᱷᱩ ᱠᱷᱮᱛᱨᱚ ᱛᱮ ᱢᱟᱱᱮ ᱵᱟᱦᱨᱮ ᱨᱮ ᱥᱚᱢᱚᱭ ᱨᱮ,
ᱦᱳᱭ ᱦᱳᱭ ᱚᱸᱰᱮ ᱢᱟ ᱛᱟᱦᱮᱸ ᱦᱩᱭᱩᱜ ᱜᱮᱭᱟ ᱟᱹᱰᱤ ᱠᱤᱪᱷᱩ ᱠᱟᱨᱚᱱ ᱛᱮᱜᱮ ᱢᱮ
ᱛᱚᱵᱮ ᱡᱟᱭᱦᱳᱠ ᱢᱤᱫᱴᱮᱱ ᱠᱟᱛᱷᱟ ᱞᱤᱧ ᱦᱮᱸ ᱢᱤᱫᱴᱮᱱ ᱠᱩᱠᱞᱤ ᱟᱵᱮᱱ ᱴᱷᱮᱜ ᱮᱻ ᱫᱚᱦᱚᱭ ᱞᱤᱧ ᱜᱚᱴᱟᱭ ᱫᱟ᱾ ᱠᱩᱠᱞᱤ ᱫᱚ ᱱᱤᱭᱟᱹ ᱠᱟᱱᱟ ᱟᱪᱪᱷᱟ ᱟᱵᱩ ᱥᱟᱱᱛᱟᱞ ᱦᱚᱲ ᱦᱚᱯᱚᱱ, ᱮᱴᱟᱜ ᱡᱟᱹᱛ ᱥᱮ ᱮᱴᱟᱜ ᱫᱤᱠᱩ ᱠᱚ ᱡᱮᱱᱮᱵᱟ ᱪᱮᱫ ᱩᱝᱠᱩ ᱪᱮᱫ ᱞᱮᱠᱟ ᱠᱚ ᱚᱞ ᱯᱟᱲᱦᱟᱣ ᱠᱟᱛᱮᱫ ᱞᱟᱹᱴᱩ ᱞᱟᱹᱴᱩ ᱦᱚᱲ ᱠᱚ ᱛᱮᱭᱟᱨ ᱵᱮᱱᱟᱣ ᱠᱟᱱᱟ ᱛᱚ ᱡᱟᱭᱦᱳᱠ ᱢᱟᱱᱮ ᱮᱴᱟᱜ ᱡᱟᱹᱛ ᱞᱮᱠᱟ ᱟᱵᱩ ᱫᱚ ᱢᱟᱱᱮ ᱥᱮᱫᱟᱭ ᱠᱷᱚᱱ ᱪᱮᱫᱟᱜ ᱢᱟᱱᱮ ᱪᱮᱜ ᱠᱷᱟᱹᱛᱤᱨ ᱛᱮ ᱦᱟᱸᱜ ᱵᱟᱵᱚᱱ ᱚᱞ ᱯᱟᱲᱦᱟᱣ ᱠᱟᱱ ᱛᱟᱦᱮᱸᱱᱟ ᱥᱮ ᱪᱮᱜ ᱠᱷᱟᱹᱛᱤᱨ ᱛᱮᱵᱚᱱ ᱛᱟᱭᱚᱢ ᱜᱮᱭᱟ ᱛᱷᱚᱲᱟ ᱠᱟᱹ ᱠᱟᱹᱴᱤᱡ ᱵᱮᱱ ᱞᱟᱹᱭ ᱟᱸᱡᱚᱢ ᱞᱮᱞᱟᱝ ᱠᱷᱟᱡ ᱡᱩᱛ ᱠᱚᱜᱼᱟ ᱾
ᱜᱚᱝᱠᱮ ᱱᱚᱣᱟ ᱫᱚ ᱠᱟᱨᱚᱱ ᱛᱚ ᱟᱹᱰᱤ ᱠᱤᱪᱷᱩ ᱠᱟᱨᱚᱱ ᱜᱮ ᱢᱮᱱᱟᱜᱼᱟ ᱾ ᱟᱵᱚ ᱡᱮᱢᱚᱱ ᱟᱵᱚ ᱨᱮᱫᱚ ᱥᱟᱱᱛᱟᱲ ᱡᱟᱹᱛ ᱛᱤ ᱫᱚ ᱟᱛᱳ ᱠᱚᱨᱮ ᱫᱚ ᱵᱤᱨ ᱛᱟᱞᱟ ᱨᱮᱜᱮ ᱵᱚᱱ ᱦᱟᱨᱟ ᱵᱩᱨᱩ ᱠᱟᱱᱟ ᱡᱚᱛᱚ, ᱟᱫᱚ ᱟᱨ ᱫᱤᱠᱩ ᱫᱤᱠᱩ ᱦᱚᱲ ᱠᱚᱫᱚ ᱵᱟᱡᱟᱨ ᱛᱟᱞᱮ ᱟᱹᱰᱤ ᱦᱚᱲ ᱜᱮ ᱢᱮᱱᱟᱜ ᱠᱚᱣᱟ ᱟᱫᱚ ᱡᱟᱦᱟᱸᱭ ᱥᱩᱨ ᱥᱩᱨ ᱠᱚᱨᱮ ᱜᱮ ᱦᱚᱲ ᱠᱚᱠᱚ ᱛᱟᱦᱮᱸᱱᱟ ᱥᱮ ᱟᱵᱚ ᱟᱥᱮ ᱯᱟᱥᱮ ᱠᱚᱨᱮ,
ᱦᱳᱭ
ᱟᱫᱚ ᱩᱝᱠᱩ ᱧᱮᱞ ᱛᱮᱜᱮ ᱵᱚᱱ ᱟᱹᱰᱤ ᱦᱚᱲ ᱟᱹᱰᱤ ᱠᱤᱪᱷᱩ ᱵᱚᱱ ᱥᱮᱬᱟᱭᱟ ᱟᱵᱚ ᱫᱚ ᱾ ᱫᱤ ᱠᱩ ᱠᱚᱢᱟᱻ ᱟᱥᱮ ᱯᱟᱥᱮ ᱦᱚᱨ ᱨᱮᱱ ᱞᱟᱦᱟ ᱠᱷᱚᱱ ᱜᱮ ᱩᱱᱠᱩ ᱫᱚ ᱢᱟᱱᱮ ᱯᱟᱲᱦᱟᱣ ᱠᱟᱛᱮ ᱠᱚ ᱢᱟᱨᱟᱝ ᱢᱟᱨᱟᱝ ᱚᱯᱷᱤᱥᱟᱨ ᱠᱚ ᱡᱩᱫᱚᱜ ᱠᱟᱱᱟ ᱠᱚ ᱾ ᱩᱱᱠᱩ ᱠᱚ ᱧᱮᱞ ᱧᱟᱢ ᱫᱟᱠᱚ ᱟᱹᱰᱤ ᱦᱚᱲ ᱜᱮ ᱤᱱᱥᱯᱤᱨᱮᱥᱚᱱ ᱠᱚ ᱫᱚᱦᱚᱭᱮᱜ ᱠᱚᱣᱟ ᱠᱚ ᱟᱨ ᱟᱵᱚ ᱫᱚ ᱚᱝᱠᱟ ᱢᱮᱸᱫ ᱥᱟᱢᱟᱝ ᱨᱮ ᱵᱟᱵᱚᱱ ᱧᱮᱞ ᱫᱟ ᱥᱮ ᱟᱵᱚ ᱫᱚ ᱯᱨᱚᱛᱷᱚᱢ ᱠᱷᱚᱱ ᱜᱮ ᱟᱵᱚᱫᱚ ᱚᱱᱠᱟᱱ ᱚᱯᱷᱤᱥᱟᱨ ᱞᱮᱵᱮᱞ ᱨᱮ ᱚᱱᱠᱟ, ᱯᱟᱸᱡᱟ ᱯᱟᱸᱡᱟ ᱛᱮ ᱡᱩᱫᱤ ᱢᱤᱜ ᱦᱚᱲ ᱵᱟᱨ ᱦᱚᱲ ᱵᱚᱱ ᱧᱟᱢ ᱠᱚᱣᱟ ᱾ ᱟᱫᱚ ᱵᱟᱝᱠᱷᱟᱱ ᱫᱚ ᱟᱫᱚ ᱚᱝᱠᱟ ᱫᱚ ᱟᱨ ᱱᱮᱛᱟᱨ ᱫᱚ ᱟᱵᱚᱨᱮᱱ ᱦᱚᱸ ᱡᱷᱚᱛᱚ ᱦᱚᱲ ᱜᱮ ᱚᱱᱮ ᱯᱟᱛᱟ ᱯᱚᱨᱚᱵᱽ ᱟᱨ ᱚᱨᱠᱮᱥᱴᱟᱨ ᱠᱚ ᱚᱱᱟ ᱠᱚᱛᱮ ᱜᱮ
ᱵᱚᱱ ᱫᱤᱱ ᱠᱟᱴᱟᱣ ᱫᱟ ᱡᱚᱛᱚ ᱟᱫᱚ ᱚᱱᱟ ᱛᱮᱜᱮ ᱵᱚᱱ, ᱦᱳᱭ ᱾ ᱥᱚᱢᱟᱡ ᱴᱟᱜ ᱫᱚ ᱟᱹᱰᱤ ᱜᱮ
ᱦᱮᱸ ᱚᱱᱟ ᱨᱮᱱᱟᱜ ᱡᱟᱹᱥᱛᱤ ᱢᱟᱱᱮ ᱫᱷᱮᱭᱟᱱ ᱫᱚᱵᱚᱱ ᱮᱢᱟᱜ ᱠᱟᱱᱟ ᱦᱟᱸᱜ ᱟᱨ ᱯᱟᱲᱦᱟᱜ ᱵᱤ ᱥᱚᱭ ᱛᱮ ᱜᱚᱝᱠᱮ ᱟᱹᱞᱤᱧ ᱱᱚᱝᱠᱟᱞᱤᱧ ᱟᱸᱡᱚᱢ ᱠᱮᱫᱟ ᱡᱮ ᱥᱮᱫᱟᱭ ᱟᱵᱚ ᱠᱚᱨᱮᱱ ᱢᱟᱱᱮ ᱦᱟᱲᱟᱢᱵᱟ ᱥᱮ ᱵᱩᱰᱤ ᱜᱚ ᱛᱟᱠᱚ ᱠᱚ ᱛᱟᱦᱮᱸ ᱠᱟᱱᱟ ᱾ ᱛᱚ ᱩᱝᱠᱩ ᱠᱚᱣᱟᱜ ᱢᱟ ᱟᱭᱢᱟ ᱠᱟᱛᱮᱜ ᱡᱟᱜᱟ ᱛᱟᱦᱮᱱ ᱠᱟᱱ ᱛᱟᱠᱚ ᱛᱷᱮᱱᱟ ᱾ ᱟᱫᱚ ᱚᱱᱟ ᱠᱷᱟᱹᱛᱤᱨ ᱛᱮᱦᱚᱸ ᱚᱱᱮ ᱠᱚ ᱢᱮᱱᱟ ᱚᱠᱚᱭᱴᱟᱜ ᱪᱚᱝ ᱤᱥᱠᱩᱞᱮ ᱪᱟᱞᱟᱣ ᱞᱮᱱᱠᱟᱡ, ᱟᱫᱚ ᱢᱤᱜ ᱵᱟᱨ ᱚᱱᱠᱟ ᱦᱚᱲ ᱜᱮ ᱦᱟᱸᱜ ᱢᱟᱱᱮ ᱢᱮᱱᱟᱜ ᱠᱚᱣᱟ ᱟᱫᱚ ᱠᱚ ᱢᱮᱱᱟ ᱤᱥᱠᱩᱞ ᱪᱟᱞᱟᱣᱛᱮ ᱪᱮᱫ ᱮᱢ ᱧᱟᱢᱟ ᱾ ᱚᱲᱟᱜ ᱨᱮᱱ ᱱᱤᱛᱚᱠ ᱡᱟᱦᱟᱸ ᱦᱟᱥᱟ ᱡᱟᱭᱜᱟ ᱥᱤ ᱢᱮ ᱾ ᱚᱸᱰᱮ ᱠᱚ ᱢᱚᱡᱽ ᱛᱮᱢ ᱧᱟᱢᱟ ᱛᱚ ᱚᱱᱮ ᱚᱱᱟ ᱠᱩ ᱠᱟᱨᱚᱱ ᱦᱚᱸ ᱠᱟᱱᱟ ᱵᱚᱞᱮ ᱟᱨᱦᱚᱸ ᱢᱤᱫ ᱵᱟᱨ ᱦᱚᱲ ᱱᱚᱝᱠᱟ ᱠᱚ ᱞᱟᱹᱭᱟ ᱾ ᱡᱮ ᱤᱭᱟᱹ ᱤᱥᱠᱩᱞ ᱪᱟᱞᱟᱣ ᱟᱛᱮᱫᱚ ᱪᱮᱜ ᱞᱟᱵ ᱦᱚᱸ ᱵᱟᱹᱱᱩᱜᱼᱟ ᱚᱱᱮ ᱚᱱᱠᱟ ᱩᱞ ᱚᱱᱠᱟᱞᱤᱧ ᱟᱸᱡᱚᱢ ᱵᱟᱲᱟ ᱠᱟᱫᱟ ᱾ ᱟᱨᱦᱚᱸ ᱚᱠᱚᱭ ᱠᱚᱣᱟᱜ ᱪᱚᱝ ᱦᱚᱭᱛᱳ ᱴᱟᱠᱟ ᱯᱚᱭᱥᱟ ᱠᱷᱟᱹᱛᱤᱨ ᱛᱮᱦᱚᱸ ᱾ ᱟᱨ ᱱᱮᱛᱟᱨ ᱢᱟ ᱜᱚᱝᱠᱮ ᱧᱮᱞᱚᱜ ᱠᱟᱱ ᱡᱮ ᱵᱮᱥᱤᱨ ᱵᱷᱟᱜᱽ ᱥᱮ ᱡᱟᱹᱥᱛᱤ ᱦᱚᱲ ᱜᱤ ᱢᱟᱱᱮ ᱯᱟᱹᱣᱨᱟᱹ ᱨᱮᱵᱚᱱ ᱡᱚᱵᱮ ᱠᱚᱜ ᱠᱟᱱᱟ ᱚᱱᱮ ᱚᱝ ᱠᱟ ᱥᱮ ᱠᱟᱹᱴᱤᱡ ᱠᱟᱹᱴᱤᱡ ᱜᱤᱫᱽᱨᱟᱹ ᱦᱚᱸᱠᱚ ᱡᱚᱵᱮ ᱠᱚᱜ ᱵᱚᱱᱟ ᱛᱚ ᱱᱚᱣᱟ ᱜᱮ ᱢᱤᱫᱴᱮᱱ ᱟᱵᱚᱣᱟᱜ ᱟᱹᱰᱤ ᱢᱟᱨᱟᱝ ᱥᱚᱢᱚᱥᱥᱟ ᱡᱮ ᱠᱟᱹᱴᱤᱡ ᱠᱟᱹᱴᱤᱡ ᱜᱤᱫᱽᱨᱟᱹ ᱡᱩᱫᱤ ᱠᱚ ᱡᱚᱵᱮ ᱠᱚᱜ ᱠᱷᱟᱡ ᱦᱟᱺᱰᱤ ᱯᱟᱹᱣᱨᱟᱹ ᱨᱮ ᱛᱚᱵᱮ ᱩᱱᱠᱩᱣᱟᱜ ᱛᱤ ᱨᱮᱜ ᱢᱤᱫᱴᱮᱱ ᱟᱵᱚᱣᱟᱜ ᱥᱚᱢᱟᱡᱽ ᱨᱮᱭᱟᱜ ᱵᱷᱚᱵᱤᱥᱚᱛ ᱢᱟ ᱢᱮᱱᱟᱜ ᱾ ᱩ ᱡᱩᱫᱤ ᱱᱚᱣᱟ ᱠᱚ ᱡᱩᱫᱤ ᱵᱟᱵᱚᱱ ᱧᱮᱞ ᱡᱩᱛ ᱠᱷᱟᱱ ᱫᱚ ᱦᱟᱸᱜ ᱢᱟᱱᱮ ᱟᱵᱚᱣᱟᱥ
ᱟᱹᱰᱤ ᱟᱵᱚᱣᱟᱜ ᱥᱚᱢᱟᱡᱽ ᱫᱚ ᱮᱢᱱᱤ ᱨᱟᱠᱟᱵ ᱦᱳᱭ ᱮᱢᱱᱤ ᱛᱮᱜᱮ ᱱᱤᱛᱚᱜ ᱫᱚ ᱟᱵᱚ ᱥᱚᱢᱟᱡᱽ ᱫᱚ ᱨᱟᱠᱟᱵ ᱨᱮᱱᱟᱜ ᱫᱚᱨᱠᱟᱨ ᱜᱮ ᱟᱨ ᱚᱱᱮ ᱵᱚᱫᱚᱞ ᱛᱟᱵᱚᱱ ᱫᱚ ᱟᱨᱚ ᱛᱤᱱᱟᱹᱜ ᱵᱚᱱ ᱞᱟᱛᱟᱨ ᱵᱚᱱ ᱛᱟᱦᱮᱸ ᱠᱟᱱᱟ ᱟᱨᱦᱚ ᱞᱟᱛᱟᱨ ᱵᱚᱱ ᱪᱟᱞᱟᱜ ᱠᱟᱱᱟ ᱾
ᱦᱳᱭ ᱦᱳᱭ ᱦᱳᱭ ᱚᱱᱟᱛᱮ ᱚᱱᱟᱛᱮ ᱟᱹᱜᱩ ᱮᱠᱪᱚᱮᱞᱤ ᱢᱟᱱᱮ ᱡᱚᱢᱤᱫ ᱡᱟᱹᱨᱩᱠᱟᱱᱟ ᱜᱚᱝᱠᱮ ᱟᱨ ᱚᱱᱮ ᱠᱚ ᱢᱮᱱᱟ ᱟᱭᱢᱟ ᱦᱚᱲᱜᱤ ᱱᱮᱛᱟᱨ ᱵᱚᱨᱛᱚᱢᱟᱱ ᱢᱟᱱᱮ ᱦᱩᱞ ᱢᱟᱦᱟ ᱠᱚᱦᱚᱸ ᱟᱭᱢᱟ ᱡᱟᱭᱜᱟ ᱠᱩ ᱦᱩᱭ ᱵᱟᱲᱟ ᱪᱮᱫᱟ ᱚᱱᱟ ᱛᱮᱜᱤ ᱟᱹᱞᱤᱧ ᱞᱤᱧ ᱢᱮᱱᱫᱟ ᱡᱩᱫᱤ ᱚᱱᱟ ᱦᱩᱞ ᱢᱟᱦᱟ ᱡᱩᱫᱤ ᱟᱭᱢᱟ ᱡᱟᱭᱜᱟ ᱨᱮ ᱵᱷᱟᱜᱚᱜ ᱠᱷᱟᱡ ᱛᱚᱵᱮ ᱟᱵᱚ ᱦᱚᱸᱵᱚᱱ ᱦᱟᱹᱴᱤᱧᱚᱜ ᱠᱟᱱᱟ ᱾ ᱠᱟᱹ ᱢᱤ ᱡᱟᱭᱜᱟ ᱨᱮ ᱡᱩᱫᱤ ᱦᱩᱭᱩᱜ ᱠᱷᱟᱡ ᱛᱚᱵᱮ ᱟᱵᱚᱣᱟᱜ ᱡᱩᱢᱤᱫ ᱢᱚᱱ ᱠᱚ ᱨᱮᱱᱟᱜ ᱴᱟᱱ ᱩᱨᱩᱢ ᱩᱯᱨᱩᱢ ᱦᱚᱸ ᱴᱷᱤᱠ ᱛᱟᱦᱮᱱ ᱠᱟᱱᱟ ᱟᱫᱚ ᱱᱚᱣᱟ ᱵᱤᱥᱚᱭ ᱛᱮ ᱦᱟᱸᱜ ᱠᱩᱢᱤᱴᱤ ᱠᱚ ᱪᱮᱜ ᱵᱟᱝᱠᱩ ᱦᱩᱫᱤᱥ ᱵᱟᱲᱟ ᱠᱟᱱ ᱟᱫᱚ ᱥᱚᱢᱚᱭ ᱦᱚᱸ ᱟᱹᱰᱤ ᱵᱟᱹᱱᱩᱜ ᱵᱟᱹᱱᱩᱜ ᱛᱟᱞᱟᱝᱼᱟ ᱜᱚᱝᱠᱮ ᱟᱨ ᱵᱟᱝᱠᱷᱟᱱ ᱱᱚᱣᱟ ᱵᱤᱥᱚᱭ ᱛᱮ ᱟᱨᱦᱚᱸᱞᱟᱝ ᱨᱚᱯᱚᱲ ᱯᱚᱲ ᱜᱮᱭᱟ ᱢᱚᱡᱽ
ᱨᱚᱯᱚᱲ ᱦᱳᱭ ᱜᱚᱝᱠᱮ ᱨᱚᱲ ᱨᱮᱱᱟᱜ ᱫᱚ ᱟᱹᱰᱤ ᱠᱤᱪᱷᱩ ᱢᱮᱱᱟᱜ ᱜᱮᱭᱟ ᱾ ᱦᱚᱸ ᱜᱚᱝᱠᱮ ᱥᱟᱣ ᱥᱚᱢᱚᱭ ᱛᱮ ᱪᱟᱯᱟᱭᱱᱟ ᱴᱷᱤᱠ ᱜᱮᱭᱟ ᱜᱚᱢᱠᱮ ᱛᱟᱦᱚᱞᱮ ᱦᱮᱸ ᱾ ᱴᱷᱤᱠ ᱜᱮᱭᱟ ᱱᱟᱱ ᱱᱟᱯᱟᱭ ᱛᱮ ᱛᱟᱦᱮᱱ ᱵᱮᱱ ᱴᱷᱤᱠ ᱜᱮᱭᱟ ᱜᱚᱝᱠᱮ ᱦᱮᱸ ᱾
ᱦᱮᱸ ᱢᱟ ᱴᱷᱤᱠ ᱜᱮᱭᱟ ᱡᱚᱦᱟᱨ ᱜᱮ